ᱦᱳᱭ ᱦᱳᱭ ᱟᱸᱡᱚᱢᱚᱜ ᱠᱟᱱᱟ ᱦᱩᱸ ᱦᱩᱸ ᱦᱩᱸ ᱜᱚᱝᱠᱮ ᱛᱟᱦᱞᱮ ᱟᱹᱵᱤᱱ ᱫᱚ ᱪᱮᱫ ᱠᱚᱵᱤᱱ ᱠᱟᱹᱢᱤ ᱵᱟᱲᱟᱭ ᱜᱮᱭᱟ
ᱱᱤᱭᱟᱹ ᱜᱷᱟᱹᱲᱤ ᱫᱚ ᱪᱮᱫ ᱜᱮᱵᱟᱝ ᱟᱫᱚ ᱱᱚᱜᱼᱚᱭ ᱱᱚᱝᱠᱟᱱᱟᱜ ᱚᱱᱞᱟᱭᱤᱱ ᱠᱚᱨᱮ ᱜᱮ ᱠᱟᱹᱢᱤ ᱦᱳᱭᱳᱜ ᱠᱟᱱᱟ ᱦᱮᱸ ᱥᱮ
ᱦᱳᱭ ᱛᱟᱦᱚᱞᱮ ᱛᱟᱦᱮᱱᱟ ᱟᱹᱵᱤᱱ ᱫᱚ
ᱦᱮᱸ ᱵᱟᱡᱟᱨ ᱠᱚᱨᱮ ᱜᱮ ᱱᱤᱭᱟᱹ ᱜᱷᱟᱹᱲᱤ ᱫᱚ
ᱦᱳᱭ ᱟᱨᱠᱤ ᱡᱚᱵ ᱢᱚᱯ ᱜᱮᱭᱟᱵᱤᱱ
ᱡᱚᱵ ᱞᱟᱹᱭ ᱞᱮᱠᱟ ᱛᱮᱫᱚ ᱚᱱᱠᱟ ᱫᱚ ᱵᱟᱝ ᱢᱟᱱᱮ ᱡᱟᱥᱴ ᱚᱱᱞᱟᱭᱤᱱ ᱤᱭᱟᱹ ᱠᱚᱨᱮ ᱜᱮ ᱠᱟᱹᱢᱤ ᱵᱟᱲᱟᱭ ᱦᱳᱭᱳᱜ ᱜᱮᱭᱟ, ᱦᱮᱸ ᱥᱮ ᱚᱱᱠᱟᱱᱟᱜ ᱠᱚᱜᱮ
ᱦᱚ
ᱛᱟᱦᱞᱮ ᱟᱢ ᱫᱚ ᱦᱤᱛᱳᱜ ᱪᱮᱫ ᱠᱚᱢ ᱪᱤᱠᱟᱹ ᱵᱟᱲᱟᱭ ᱫᱟ ᱱᱤᱭᱟᱹ ᱜᱷᱟᱹᱲᱤ ᱫᱚ?
ᱦᱳᱭ ᱮᱠᱷᱚᱱᱳ ᱮᱠᱷᱚᱱᱳ ᱯᱟᱲᱦᱟᱜ ᱠᱟᱱ ᱜᱤᱭᱟᱹᱧ ᱜᱚᱝᱠᱮ, ᱟᱢ ᱠᱷᱚᱡ ᱫᱚ ᱠᱟᱹᱴᱤᱡ ᱩᱢᱮᱨ ᱛᱮᱫᱚᱧ ᱠᱷᱟᱴᱚ ᱜᱮᱭᱟ
ᱦᱮᱸ ᱚᱱᱟ ᱠᱚᱫᱚ ᱵᱟᱭ ᱪᱤᱠᱟᱹᱜᱟ ᱦᱮᱸᱥᱮ ᱴᱷᱤᱠ ᱜᱮᱭᱟ ᱢᱤᱫᱼ ᱥᱚᱢᱚᱭ ᱵᱷᱟᱜᱮ ᱴᱷᱤᱠ ᱚᱞᱚᱜ ᱯᱟᱲᱦᱟᱜ ᱛᱟᱵᱚᱱ ᱢᱮ ᱦᱮᱸ ᱚᱱᱠᱟᱜᱮ ᱱᱟᱯᱟᱭᱟ ᱱᱚᱣᱟ ᱫᱚ ᱱᱚᱝᱠᱟ ᱜᱮ ᱡᱟᱛᱮ ᱱᱚᱝᱠᱟ ᱵᱚᱱ ᱨᱚᱲ ᱢᱟ ᱛᱚᱵᱮ ᱱᱟᱥᱮ ᱢᱤᱫ ᱥᱩᱢᱟᱹᱭ ᱴᱷᱤᱠ ᱜᱮ ᱱᱚᱝᱠᱟᱢ ᱥᱮᱴᱮᱨᱚᱜ ᱚᱞᱚᱜ ᱯᱟᱲᱦᱟᱜ ᱢᱮ ᱴᱷᱤᱠ ᱴᱷᱟᱠ ᱦᱮᱸᱥᱮ ᱱᱤᱛᱚᱜ ᱫᱚ ᱮᱠᱷᱚᱱ ᱪᱮᱫ ᱨᱮᱢ ᱚᱞᱚᱜ ᱠᱟᱱ ᱛᱟᱵᱚᱱᱟ?
ᱦᱮᱸ ᱦᱮᱸ ᱦᱮᱸ ᱦᱮᱸ ᱦᱳᱭ ᱟᱨᱠᱤ ᱢᱟᱨᱟᱝ ᱴᱷᱮᱡ ᱚᱛᱚ ᱥᱮᱬᱟ ᱦᱩᱭᱩᱜᱼᱟ ᱢᱟᱨᱟᱝ ᱴᱷᱮᱡ ᱠᱷᱚᱡ ᱜᱮ
ᱮᱠᱟᱞ ᱮᱠᱟᱞ ᱚᱵᱚᱥᱥᱳᱭ ᱚᱵᱚᱥᱥᱳᱭ ᱚᱵᱚᱥᱥᱳᱭ ᱤᱧ ᱢᱟ ᱪᱮᱫᱟᱜ ᱵᱟᱝ ᱤᱧᱫᱚ ᱵᱚᱭᱦᱟ ᱞᱮᱠᱟ ᱜᱮᱛᱚᱧ ᱢᱚᱱᱮᱭᱮᱫ ᱢᱮᱭᱟ ᱤᱧ ᱠᱚᱱᱚ ᱵᱮᱯᱟᱨ ᱵᱟᱝ ᱠᱟᱱᱟ
ᱟᱞᱤᱧ ᱦᱚᱸ ᱚᱱᱠᱟ ᱜᱮᱞᱤᱧ ᱢᱚᱱᱮ ᱮᱫᱟ ᱾
ᱟᱪᱪᱷᱟ ᱦᱤᱛᱳᱜ ᱫᱚ ᱛᱟᱦᱞᱮ ᱪᱮᱫ ᱠᱚᱢ ᱪᱤᱠᱟᱹ ᱵᱟᱲᱟᱭ ᱫᱟ ᱮᱠᱷᱚᱱ ᱱᱤᱭᱟᱹ ᱫᱚ ᱢᱟᱱᱮ ᱚᱞᱚᱜ ᱯᱟᱲᱦᱟᱣ ᱠᱚ
ᱚᱞᱚᱜ ᱯᱟᱲᱦᱟᱣ ᱵᱚᱞᱛᱮ ᱱᱚᱜᱼᱚᱭ ᱴᱩᱭᱮᱞ ᱞᱤᱧ ᱠᱚᱢᱯᱞᱤᱴᱟ ᱱᱤᱭᱟᱹ ᱥᱟᱛᱟᱥ ᱠᱷᱚᱡ ᱜᱮ ᱟᱨ ᱚᱱᱟ ᱢᱤᱫᱴᱮᱡ ᱞᱤᱧ ᱥᱮᱬᱟᱭ ᱫᱟ ᱾
ᱟᱪᱪᱷᱟ ᱮᱠᱫᱚᱢ ᱱᱤᱭᱟᱹᱛᱮ ᱟᱹᱰᱤ ᱵᱷᱟᱜᱮ ᱡᱤᱱᱤᱥ ᱮᱢ ᱤᱭᱟᱹ ᱠᱟᱜᱼᱟ ᱱᱟᱦᱟᱜ ᱡᱩᱜᱽ ᱨᱮ ᱟᱹᱰᱤ ᱦᱮᱸᱥᱮ ᱠᱚᱢᱯᱤᱭᱩᱴᱟᱨ ᱠᱤᱱᱛᱩ ᱱᱟᱥᱮ ᱱᱤᱦᱟᱹᱛ ᱜᱮ ᱠᱤᱱᱛᱩ ᱥᱮᱬᱟ ᱠᱟᱜ ᱢᱮ ᱱᱚᱜᱼᱚᱭ ᱡᱮᱢᱚᱱ ᱚᱱ ᱞᱟᱭᱤᱱ ᱨᱮ ᱱᱚᱜᱼᱚᱭ ᱟᱞᱮ ᱜᱮᱛᱚ ᱞᱮ ᱠᱟᱹᱢᱤ ᱠᱟᱱᱟ ᱟᱭᱢᱟ ᱞᱮᱠᱟᱱᱟᱜ ᱚᱱᱠᱟ ᱥᱮᱠᱴᱟᱨ ᱨᱮ ᱦᱮᱸᱥᱮ ᱛᱚ ᱚᱱᱟ ᱠᱚ ᱞᱟᱹᱜᱤᱫ ᱠᱤᱱᱛᱩ ᱢᱟᱱᱮ ᱟᱹᱰᱤ ᱞᱟᱹᱠᱛᱤ ᱢᱮᱱᱟᱜ ᱟᱠᱟᱫᱟ ᱡᱮ ᱦᱚᱛᱚ ᱠᱚᱢᱯᱤᱭᱩᱴᱟᱨ ᱥᱮᱬᱟ ᱦᱮᱸ ᱥᱮ ᱟᱨ ᱡᱩᱫᱤ ᱟᱢ ᱠᱚᱢᱯᱤᱭᱩᱴᱟᱨ ᱥᱮᱬᱟ ᱵᱟᱢ ᱠᱚᱢᱯᱤᱭᱩᱴᱟᱨ ᱡᱩᱫᱤ ᱟᱢ ᱵᱟᱢ ᱵᱟᱲᱟᱭᱟ ᱥᱮ ᱛᱟᱦᱞᱮ ᱡᱮ ᱟᱢ ᱫᱚ ᱟᱹᱰᱤ ᱠᱤᱪᱷᱩ ᱠᱟᱹᱢᱤ ᱠᱷᱚᱱᱟᱜ ᱠᱤᱱᱛᱩ ᱯᱮ ᱪᱷᱩᱰᱟᱹᱨᱚᱜ ᱠᱟᱱᱟ ᱦᱮᱸᱥᱮ ᱤᱱᱟᱹ ᱤᱭᱟᱹᱛᱮ ᱡᱚᱛᱚ ᱜᱮ ᱥᱮᱬᱟ ᱞᱟᱹᱠᱛᱤ ᱢᱮᱱᱟᱜᱼᱟ ᱦᱮᱸ
ᱦᱩᱸ
ᱛᱟᱦᱚᱞᱮ ᱪᱮᱫ ᱛᱮ ᱯᱟᱲᱦᱟᱣ ᱨᱮᱱᱟᱜ ᱤᱪᱷᱟᱹ ᱢᱮᱱᱟᱜᱼᱟ ᱥᱟᱭᱮᱱᱥ ᱛᱮ ᱥᱮ ᱟᱨᱴᱥ ᱛᱮᱜᱮ
ᱵᱟᱝ ᱥᱟᱭᱮᱱᱥ ᱛᱮ ᱜᱮᱞᱤᱧ ᱯᱟᱲᱦᱟᱜ ᱠᱟᱱᱟ
ᱥᱟᱭᱮᱱᱥ ᱛᱮ ᱜᱮ
ᱦᱩᱸ
ᱟᱪᱷᱟ ᱛᱟᱦᱚᱞᱮ ᱛᱚ ᱟᱹᱰᱤ ᱱᱟᱯᱟᱭ ᱛᱟᱦᱚᱞᱮ ᱤᱪᱪᱷᱟᱹ ᱢᱮᱱᱟᱜ ᱟ ᱛᱟᱢᱟ ᱫᱟᱠᱛᱟᱨ ᱨᱮᱱᱟᱜ ᱜᱮ ᱵᱟᱝ ᱱᱮᱴ ᱤᱠᱡᱟᱢ ᱠᱚ ᱚᱱᱟ ᱯᱤᱯᱟᱨᱮᱥᱚᱱ ᱠᱚ ᱚᱠᱟ ᱞᱮᱠᱟ
ᱢᱟᱱᱮ ᱱᱮᱴ ᱫᱚ ᱟᱫᱚ ᱱᱤᱡᱮ ᱫᱚ ᱟᱫᱚ ᱢᱤᱰᱤᱞ ᱠᱮᱞᱟᱥ ᱟᱫᱚ ᱤᱱᱡᱤᱱᱤᱭᱟᱨ ᱫᱟ... ᱫᱟᱠᱛᱟᱨ ᱠᱚᱫᱚ ᱵᱟᱹᱞᱤᱧ ᱵᱮᱱᱟᱣ ᱫᱟᱲᱮᱭᱟᱜᱼᱟ ᱚᱱᱟ ᱠᱚᱫᱚ ᱟᱥᱟ ᱫᱚᱞᱤᱧ ᱟᱲᱟᱜ ᱠᱟᱫᱟ ᱟᱫᱚ ᱱᱚᱣᱟ ᱰᱤᱯᱷᱮᱱᱥ ᱞᱟᱹᱭᱤᱱ ᱛᱮᱞᱤᱧ ᱧᱮᱞᱟ ᱟᱹᱞᱤᱧ ᱫᱚ
ᱦᱮᱸ ᱟᱫᱚ ᱰᱤᱯᱷᱮᱱᱥ ᱞᱟᱭᱤᱱ ᱧᱮᱞ ᱢᱮ ᱟᱫᱚ ᱮᱱ ᱛᱮ ᱱᱚᱜᱼᱚᱭ ᱡᱮᱦᱮᱛᱩ ᱥᱟᱭᱮᱱᱥ ᱛᱮᱢ ᱯᱟᱲᱦᱟᱣ ᱮᱱᱟ ᱟᱫᱚ ᱦᱳᱭᱛᱚ ᱰᱤᱯᱷᱮᱱᱥ ᱨᱮ ᱦᱚ ᱢᱮᱱᱟᱜ ᱠᱟᱫ ᱥᱟᱭᱮᱱᱥ ᱛᱮ ᱯᱟᱲᱦᱟᱣ ᱠᱟᱱᱟ ᱡᱮᱦᱮᱛᱩ ᱠᱚᱥᱴᱚ ᱢᱮ ᱥᱮ ᱞᱟᱹᱭ ᱢᱮ ᱪᱮᱫ ᱮᱢ ᱞᱟᱹᱭ ᱫᱟ
ᱢᱟᱱᱮ ᱟᱞᱤᱧ ᱫᱚ ᱪᱮᱠᱟ. ᱞᱤᱧ ᱢᱚᱱ ᱮᱫᱟ ᱟ.. ᱥᱟᱭᱮᱱᱥ ᱛᱮᱫᱚ ᱞᱤᱧ ᱯᱟᱲᱦᱟᱜᱼᱟ ᱡᱩᱫᱤ ᱦᱟᱱᱛᱮ ᱡᱩᱫᱤ ᱞᱤᱧ ᱯᱟᱲᱦᱟᱣ ᱫᱟᱲᱮᱭᱟᱜᱼᱟ ᱟᱨ ᱩᱱᱟᱹᱜ ᱩᱱᱟ. ᱜ ᱛᱟᱭᱚᱜ ᱡᱩᱫᱤ ᱴᱟᱠᱟ ᱠᱚ ᱮᱢ ᱫᱟᱲᱮᱭᱟᱜ
ᱟᱵᱚ ᱫᱚ ᱡᱩᱫᱤᱢ ᱧᱮᱞᱟ ᱟᱵᱚ ᱫᱚ ᱡᱩᱫᱤᱢ ᱧᱮᱞᱟ ᱚᱱᱠᱟ ᱫᱚ ᱮᱠᱪᱩᱞᱤ ᱟᱢᱟᱜ ᱫᱚ ᱛᱟᱦᱮᱱ ᱜᱤᱭᱟ ᱦᱮᱸ ᱵᱟᱝ ᱱᱟᱱᱟ ᱦᱩᱱᱟᱨ ᱥᱚᱢᱚᱥᱭᱟ. ᱫᱚ ᱛᱟᱦᱮᱱᱟ ᱦᱮ ᱵᱟᱝ ᱟᱫᱚ ᱮᱱ ᱛᱮ ᱛᱚ ᱨᱮᱦᱚᱸ ᱥᱮ ᱚᱱᱟ ᱠᱚ ᱮᱴᱠᱮᱴᱚᱬᱮ ᱥᱟᱢᱟᱝ ᱫᱟᱯᱨᱟᱢ ᱠᱟᱛᱮ ᱪᱟᱞᱟᱣ ᱞᱮ ᱜᱮ.... ᱡᱤᱭᱚᱱ ᱠᱟᱱᱟ ᱵᱟᱝ
ᱦᱳᱭ ᱦᱳᱭ ᱦᱳᱭ ᱥᱚᱢᱚᱥᱭᱟ. ᱫᱚ ᱢᱮᱱᱟᱜ ᱜᱮᱭᱟ
ᱦᱳᱭ ᱤᱧᱤᱧ ᱞᱟᱹᱭ ᱫᱟ ᱡᱮ ᱛᱟᱦᱚᱞᱮ ᱢᱚᱸᱡᱽ ᱛᱮ ᱚᱞᱚᱜ ᱯᱟᱲᱦᱟᱜ ᱛᱟᱵᱚᱱ ᱢᱮ ᱟᱨ ᱱᱟᱦᱟᱜ ᱛᱚᱢ ᱧᱮᱞ ᱫᱟ ᱚᱠᱟ ᱞᱮᱠᱟ ᱟᱵᱚᱨᱮᱱ ᱠᱚᱲᱟ ᱜᱤᱫᱽᱨᱟᱹ ᱥᱮ ᱠᱩᱲᱤ ᱜᱤᱫᱽᱨᱟᱹ ᱟᱸ.. ᱵᱤᱥᱤ ᱡᱟᱹᱥᱛᱤ ᱵᱟᱝ ᱠᱚ ᱚᱞᱚᱜ ᱯᱟᱲᱟᱜ ᱠᱟᱱ ᱛᱟᱵᱚᱱᱟ ᱦᱮᱸ ᱵᱟᱝ
ᱦᱩᱸ ᱦᱩᱸ
ᱟ. ᱫᱷᱩᱨᱟᱹ ᱨᱮᱠᱚ ᱵᱟᱹᱜᱤ ᱭᱮᱫᱼᱟ ᱧᱮᱞᱮᱫ ᱠᱚᱣᱟᱢ ᱛᱚ ᱚᱱᱠᱟ
ᱦᱩᱸ ᱟᱫᱚ ᱱᱮᱛᱟᱨ ᱟᱫᱚ ᱯᱟᱲᱦᱟᱣ ᱫᱚ ᱟᱫᱚ ᱢᱤᱫ ᱴᱟᱝ ᱫᱚ ᱟᱫᱚ ᱢᱤᱫ ᱴᱟᱝ ᱡᱳᱨ ᱵᱩᱡᱷᱟᱹᱣ ᱵᱟᱝ ᱜᱟᱱᱚᱜᱼᱟ ᱡᱳᱨ ᱵᱩᱡᱷᱟᱹᱣ ᱞᱮᱠᱷᱟᱱ ᱜᱮ ᱟᱫᱚ ᱯᱟᱲᱦᱟᱣ ᱵᱟᱝ ᱵᱩᱡᱷᱟᱹᱣ ᱟᱱᱤᱜᱼᱟ ᱥᱮ
ᱟ.. ᱟᱫᱳ ᱟ. ᱫᱟ. ᱫᱚ ᱪᱮᱠᱟ. ᱢᱮᱱᱟᱜᱼᱟ ᱯᱟᱲᱦᱟᱣ ᱤᱫᱤ ᱦᱩᱭᱩᱜᱼᱟ ᱯᱟᱲᱦᱟᱣ ᱦᱚᱭᱚᱜᱼᱟ ᱯᱟᱲᱦᱟᱣ ᱥᱮᱬᱟ ᱦᱚᱭᱚᱜᱼᱟ ᱚᱱᱟ ᱜᱮ ᱟᱨᱠᱤ ᱚᱱᱟ ᱫᱚ ᱵᱤᱨᱚᱠ ᱛᱚ ᱵᱟᱝ ᱜᱟᱱᱚᱜᱼᱟ
ᱮᱠᱟᱞ ᱮᱠᱟᱞ ᱡᱟᱦᱟ ᱱᱟᱜ ᱡᱤᱱᱤᱥ ᱜᱮ ᱚᱱᱟ ᱯᱚᱨᱛᱤ ᱫᱩᱞᱟᱹᱲ ᱟᱹᱦᱩᱭᱩᱜ-ᱟ ᱟᱨ ᱤᱪᱷᱟᱹ ᱥᱚᱠᱛᱤ ᱡᱟᱦᱟᱸ ᱠᱚ ᱢᱮᱛᱟᱜ ᱠᱟᱱᱟ ᱦᱮᱸᱥᱮ ᱨᱮᱜᱮᱡ ᱥᱮ ᱛᱮᱛᱟᱝ ᱟ. ᱜᱩ ᱦᱩᱭᱩᱜ-ᱟ ᱛᱚᱵᱮ ᱦᱟᱜ ᱟᱢ ᱦᱚᱢ..... ᱯᱟᱲᱦᱟᱣ ᱞᱟᱹᱜᱤᱫ ᱟᱢᱮᱢ ᱨᱤᱠᱟᱹᱭᱟ ᱟᱨᱤ ᱠᱤ ᱟᱢ ᱚᱱᱟ ᱡᱟᱦᱟᱸ ᱥᱮᱬᱟ ᱥᱟᱱᱟᱭᱮᱫ ᱢᱮᱭᱟ ᱚᱱᱟ ᱡᱩᱫᱤ ᱛᱮᱛᱟᱝ ᱵᱟᱝ ᱛᱟᱦᱮᱱ ᱛᱟᱢᱟ ᱮᱱᱛᱮ ᱛᱟᱦᱚᱞᱮ ᱚᱱᱟ ᱯᱟᱲᱦᱟᱣ ᱞᱟᱹᱜᱤᱫ ᱟ ᱛᱚ ᱵᱟᱝ ᱦᱮᱱᱤᱡ ᱵᱩᱡᱷᱟᱜ ᱠᱟᱱᱟ ᱟᱨ ᱠᱟᱛᱷᱟ ᱦᱩᱭᱩᱜ ᱠᱟᱱᱟ ᱱᱚᱝᱠᱟ ᱟᱫᱚ ᱟᱹᱰᱤ ᱠᱤᱪᱷᱩ ᱮᱴᱠᱮᱴᱚᱬᱮ ᱦᱤᱡᱩᱜ-ᱟ ᱡᱤᱭᱚᱱ ᱨᱮ ᱮᱱᱛᱮ ᱚᱱᱟ ᱠᱚ ᱥᱟᱦᱟ ᱥᱟᱹᱜᱤᱧ ᱠᱟᱛᱮᱜ ᱢᱟᱲᱟᱝ ᱜᱮ ᱦᱩᱭᱩᱜ ᱠᱟᱱᱟ ᱡᱤᱭᱚᱱ ᱦᱮ ᱥᱮ ᱵᱟᱝ
ᱦᱩᱸ ᱦᱩᱸ ᱦᱩᱸ
ᱦᱳᱭ ᱟᱫᱚ ᱚᱱᱟ ᱛᱤᱜᱤᱧ ᱢᱮᱫᱟ ᱡᱮ ᱠᱩᱨᱩᱢᱩᱴᱩᱭ ᱛᱟᱵᱚᱱ ᱢᱮ ᱥᱚᱢᱚᱭ ᱯᱟᱨᱚᱢᱚᱜ ᱠᱟᱱᱟ ᱦᱮᱥᱮ ᱚᱱᱠᱟᱱᱟᱜ ᱛᱚ ᱥᱚᱢᱚᱥᱭᱟ ᱛᱟᱦᱮᱱᱟ ᱱᱤᱛᱳᱜ ᱥᱟᱭᱮᱱᱥ ᱛᱮᱢ ᱯᱟᱲᱦᱟᱜ ᱠᱟᱱᱟ ᱛᱚ ᱵᱷᱟᱜᱮ ᱡᱟᱭᱜᱟ ᱨᱮ ᱛᱚ ᱡᱮᱢᱚᱱ ᱤᱧ ᱨᱮᱱ ᱱᱚᱝᱠᱟ ᱜᱟᱛᱮ ᱜᱤᱫᱽᱨᱟᱹ ᱦᱚᱸ ᱢᱮᱱᱟᱜ ᱟᱠᱟᱜ.... ᱱᱚᱜ-ᱚᱭ ᱡᱟᱦᱟᱸ ᱱᱤᱛᱚᱜ ᱰᱟᱠᱛᱟᱨᱤ ᱠᱚ ᱯᱟᱲᱦᱟᱜ ᱠᱟᱱᱟ ᱟᱹᱰᱤ ᱜᱟᱱ ᱜᱮ ᱠᱤᱪᱷᱩ ᱢᱮᱱ ᱜᱮ ᱛᱚ ᱚᱱᱟ ᱠᱟᱹᱴᱤᱡ ᱞᱟᱹᱭᱟ ᱡᱮ ᱱᱤᱡᱮ ᱢᱚᱱᱮ ᱦᱩᱭᱩᱜ ᱠᱟᱱᱟ ᱡᱮ ᱪᱮᱫᱟᱜ ᱥᱟᱭᱮᱱᱥ ᱛᱮ ᱵᱟᱹᱧ ᱯᱟᱲᱦᱟᱣ ᱞᱮᱱᱟ ᱚᱱᱠᱟᱧ ᱵᱩᱡᱷᱟᱹᱣ ᱮᱫᱟ ᱱᱟᱦᱟᱜ ᱚᱠᱛᱚ ᱨᱮ ᱟᱫᱚ ᱤᱱ ᱡᱚᱠᱷᱟᱱ ᱡᱟᱦᱟᱞᱮᱠᱟᱱ ᱫᱟᱣ ᱢᱮ ᱧᱟᱢ ᱟᱠᱟᱫᱟ ᱥᱟᱭᱮᱱᱥ ᱛᱮ ᱯᱟᱲᱦᱟᱣ ᱞᱟᱹᱜᱤᱫ ᱥᱟᱭᱮᱱᱥ ᱛᱮᱢ ᱯᱟᱲᱦᱟᱜ ᱠᱟᱱᱟ ᱟᱫᱚ ᱟᱹᱰᱤ ᱜᱚᱨᱚᱵ ᱨᱮᱱᱟᱜ ᱠᱟᱛᱷᱟ ᱠᱟᱱᱟ
ᱦᱚᱭ ᱢᱟᱱᱮ ᱟᱵᱤᱱ ᱫᱚ ᱪᱮᱫ ᱠᱷᱚᱱ ᱵᱤᱱ ᱯᱟᱲᱦᱟᱣ ᱞᱮᱱᱟ?
ᱟᱨᱴᱥ ᱛᱮ ᱜᱤ ᱯᱟᱲᱦᱟᱣ ᱦᱚᱭ ᱞᱮᱱ ᱛᱟᱦᱮ ᱦᱮᱸᱥᱮ ᱟᱨᱴᱥ ᱨᱮ ᱯᱟᱲᱦᱟᱣ ᱠᱷᱟᱹᱛᱤᱨ ᱛᱮᱫᱚ ᱱᱮᱛᱟᱨ ᱠᱚᱢᱯᱞᱤᱴ ᱦᱩᱭ ᱟᱠᱟᱱᱟ
ᱵᱟᱝ ᱚᱱᱟ ᱫᱚ ᱚᱱᱟ ᱦᱚᱸ ᱢᱟᱱᱮ ᱠᱟᱹᱴᱤᱡ ᱫᱚ ᱵᱟᱝ ᱠᱟᱱᱟ ᱚᱱᱟ ᱦᱚᱸ ᱟᱭᱮᱥ ᱯᱟᱭᱮᱥ ᱦᱚᱸ ᱵᱮᱱᱟᱣ ᱜᱟᱱᱚᱜ-ᱟ ᱟᱫᱚ ᱱᱤᱡᱮ ᱟᱯᱱᱟᱨ ᱫᱚ ᱵᱟᱢ ᱵᱮᱱᱟᱣ ᱫᱟᱲᱮᱭᱟᱜ-ᱟ ᱚᱱᱟᱛᱮ ᱯᱟᱲᱦᱟᱣ ᱠᱟᱛᱮ ᱫᱚ, ᱟᱨᱴᱥ ᱛᱮᱦᱚᱸ ᱜᱟᱱᱚᱜ-ᱟ ᱚᱱᱟ ᱫᱚ ᱥᱟᱭᱮᱱᱥ ᱛᱮᱦᱚᱸ ᱜᱟᱱᱚᱜ-ᱟ, ᱚᱱᱟ ᱟᱠᱟ ᱠᱚ ᱞᱟᱹᱭ ᱫᱟ ᱤᱭᱩ ᱮᱥ ᱯᱤ ᱤᱭᱩ ᱯᱤ ᱮᱥ,
ᱦᱮᱸ ᱤᱭᱩ ᱯᱤ ᱮᱥ ᱥᱤ ᱡᱚᱛᱚ ᱠᱷᱚᱱᱟᱜ ᱫᱤᱥᱚᱢ ᱨᱮᱱᱟᱜ ᱡᱚᱛᱚ ᱠᱷᱚᱱᱟᱜ ᱢᱟᱨᱟᱝ ᱦᱩ ᱚᱱᱟ ᱜᱮᱛᱚ ᱚᱱᱟ ᱠᱚᱫᱚ ᱜᱟᱱᱚᱜ-ᱟ ᱟᱫᱚ ᱮᱱᱛᱮ- ᱟᱹᱰᱤ ᱟᱹᱰᱤ ᱠᱮᱴᱮᱡ ᱯᱟᱲᱦᱟᱣ ᱦᱩᱭᱩᱜ-ᱟ ᱚᱱᱟ ᱠᱚ ᱞᱟᱹᱜᱤᱫ ᱦᱮᱸᱥᱮ, ᱟᱫᱚ ᱱᱚᱣᱟ ᱫᱚ ᱵᱟᱝ ᱠᱟᱱᱟ ᱡᱮ ᱟᱵᱚ ᱵᱟᱵᱚᱱ ᱫᱟᱲᱮᱭᱟᱜ-ᱟ ᱚᱱᱠᱟ ᱫᱚ ᱵᱟᱝ,
ᱦᱳᱭ ᱦᱳᱭ
ᱞᱟᱹᱭ ᱢᱮᱢ ᱪᱮᱫ ᱮᱢ ᱞᱟᱹᱭ ᱮᱫᱟ
ᱟᱹᱰᱤ ᱡᱳᱨ ᱟᱹᱰᱤ ᱡᱳᱨ ᱟᱹᱰᱤ ᱡᱳᱨ ᱦᱩᱸ ᱦᱩᱸ
ᱦᱳᱭ ᱟᱹᱰᱤ ᱡᱳᱨ ᱯᱟᱲᱦᱟᱣ ᱞᱟᱜᱟᱜ-ᱟ,
ᱚᱱᱟ ᱫᱚ ᱚᱱᱟ ᱫᱚ ᱟᱹᱰᱤ ᱡᱳᱨ ᱟᱹᱰᱤ ᱡᱳᱨ ᱜᱮ ᱯᱟᱲᱦᱟᱣ ᱦᱩᱭᱩᱜ-ᱟ ᱢᱚᱬᱮ ᱵᱚᱪᱷᱚᱨ
ᱦᱩᱸ
ᱴᱟᱭᱤᱢ ᱮᱢ ᱦᱩᱭᱩᱜ-ᱟ ᱚᱱᱟ ᱡᱩᱫᱤ ᱵᱟᱝ
ᱴᱟᱣᱟᱨ ᱮ ᱯᱨᱚᱵᱞᱮᱢ ᱮᱫ ᱛᱟᱢᱟᱭ ᱦᱩᱸ ᱜᱮ ᱴᱟᱣᱟᱨ ᱮ ᱯᱨᱚᱵᱞᱮᱢᱮᱫ ᱛᱟᱢᱟ ᱴᱟᱣᱟᱨ ᱴᱟᱣᱟᱨ ᱮ ᱯᱨᱚᱵᱞᱮᱢ ᱮᱫ ᱛᱟᱢᱟᱭ ᱦᱩᱸ ᱨᱚᱲ ᱢᱮ ᱢᱟ ᱦᱩᱸ ᱴᱟᱣᱟᱨᱮ ᱯᱨᱚᱵᱞᱮᱢ ᱮᱫ ᱛᱟᱢᱟᱭ ᱦᱩᱸ ᱟᱸᱡᱚᱢᱚᱜ ᱠᱟᱱᱟ ᱵᱮᱥ ᱜᱮ, ᱟᱫᱚ ᱦᱩᱸ ᱵᱮᱥ ᱱᱤᱛᱚᱜ ᱟᱡᱚᱢᱚᱜ ᱠᱟᱱᱟ ᱢᱟ ᱞᱟᱹᱭ ᱢᱮ ᱪᱮᱫ ᱮᱢ ᱞᱟᱹᱭ ᱮᱫ ᱛᱟᱦᱮᱸᱫ, ᱦᱩᱸ ᱦᱩᱸ ᱵᱮᱥ ᱜᱮ ᱟᱡᱚᱢᱚᱜ ᱠᱟᱱᱟ ᱢᱟ ᱞᱟᱹᱭ ᱢᱮ
ᱦᱚ ᱦᱮᱸ ᱡᱟᱦᱟᱸ ᱞᱤᱧ ᱞᱟᱹᱭᱮᱫ ᱛᱟᱦᱮᱸᱫ ᱚᱱᱟ ᱟᱨᱠᱤ ᱢᱚᱬᱮ ᱵᱚᱪᱷᱚᱨ ᱞᱟᱜᱟᱜᱼᱟ ᱚᱱᱟ ᱫᱚ ᱟᱨᱠᱤ ᱢᱤᱫᱴᱟᱝ ᱤᱭᱟᱹ ᱠᱞᱤᱭᱟᱨ ᱛᱮ᱾
ᱦᱩᱸ ᱦᱩᱸ ᱟᱫᱚ ᱚᱱᱟ ᱫᱚ ᱦᱩᱭᱩᱜ ᱠᱟᱱᱟ ᱚᱱᱟ ᱫᱚ ᱢᱤᱫᱴᱟᱝ ᱢᱮᱠᱥᱤᱢᱟᱢ ᱢᱤᱫᱴᱟᱝ ᱠᱚ ᱮᱢ ᱟᱠᱟᱜᱼᱟ ᱰᱮᱩᱨᱮᱥᱚᱱ ᱠᱚ ᱮᱢ ᱟᱠᱟᱜᱼᱟ ᱮᱱᱛᱮᱜ ᱟᱢ ᱡᱩᱫᱤ ᱚᱱᱟᱢ ᱧᱮᱞᱟ ᱦᱚᱭᱛᱚ
ᱦᱩᱸ
ᱵᱷᱟᱜᱤ ᱡᱩᱫᱤ ᱚᱞᱚᱜ ᱯᱟᱲᱦᱟᱣ ᱫ ᱩᱱᱤ ᱚᱭᱛ ᱫᱚ ᱢᱤᱫ ᱵᱪᱷᱚᱨ ᱜᱮ ᱥᱮ ᱵᱟᱨ ᱵᱚᱪᱷᱚᱨ ᱢᱚᱫᱽᱫᱷᱮ ᱨᱮᱭ ᱠᱮᱨᱮᱠᱚᱜ ᱠᱟᱜᱼ ᱟᱭ ᱟᱫᱚ ᱟᱢ ᱫᱚ ᱦᱩᱭᱩᱜ ᱠᱟᱱᱟᱢ ᱦᱸ ᱚᱱᱟ ᱫᱚ ᱦᱳᱭᱩᱜ ᱠᱟᱱᱟ ᱰᱤᱭᱩᱨᱮᱥᱚᱱ ᱠᱟᱱᱟ ᱟᱢ ᱡᱟᱦᱟᱢ ᱟᱢ ᱞᱟᱹᱭ ᱫᱮ ᱟᱢ ᱴᱷᱤᱠ ᱜᱤ ᱛᱚ ᱮᱱᱛᱮᱡ ᱡᱟᱦᱟᱸᱭ ᱠᱚ ᱢᱟᱲᱟᱝ ᱠᱷᱚᱱᱟᱜ ᱯᱨᱤᱯᱟᱨᱮᱥᱚᱱ ᱠᱟᱜᱼ ᱟᱭ ᱩᱱᱤ ᱞᱟᱹᱜᱤᱫ ᱫᱚ ᱠᱤᱱᱛᱩ ᱚᱱᱟ ᱫᱚ ᱟᱹᱰᱤ ᱤᱡᱤᱜᱼᱟ ᱢᱮᱱᱛᱮ ᱦᱮᱸᱥᱮ ᱚᱱᱠᱟ ᱡᱩᱫᱤ ᱟᱢ ᱢᱟᱲᱟᱝ ᱠᱷᱚᱱᱟᱜ ᱮᱢ ᱥᱟᱹᱛ ᱥᱟᱯᱲᱟᱣ ᱠᱚᱜ-ᱟ ᱩᱱ ᱫᱚ ᱢᱮᱱᱴᱟᱞᱤ ᱡᱷᱟᱵ ᱡᱮ ᱦᱩᱰᱤᱧ ᱠᱷᱚᱱᱟᱜ ᱜᱮ ᱚᱱᱠᱟ ᱠᱚ ᱥᱮᱬᱟ ᱠᱟᱣᱫᱤᱭᱟ ᱟᱭᱳ ᱵᱟᱵᱟ ᱡᱮ ᱟᱢ ᱫᱚ ᱱᱚᱣᱟ ᱥᱮ ᱚᱱᱟ ᱮᱠᱡᱟᱢ ᱠᱚ ᱟᱨ ᱟᱯᱱᱟᱨ ᱥᱩᱵ ᱠᱚᱫᱚ ᱵᱟᱝ ᱠᱚ ᱞᱟᱹᱜ ᱠᱟᱜ ᱢᱮᱭᱟ ᱦᱮᱸ ᱵᱟᱝ
ᱦᱳᱭ ᱜᱚᱝᱠᱮ ᱤᱭᱟᱹ ᱪᱮᱫ ᱠᱚ ᱞᱟᱹᱭᱟ ᱟᱨ ᱚᱱᱟ ᱠᱚ ᱢᱚᱫᱽᱫᱷᱮ ᱨᱮᱫᱚ ᱦᱮᱸ ᱚᱱᱟ ᱵᱚᱲᱚ ᱵᱚᱲᱚ ᱮᱠᱡᱟᱢ ᱨᱮ ᱟᱨᱠᱤ ᱤᱭᱩ ᱯᱤ ᱮᱥ ᱥᱤ ᱚᱱᱟ ᱟᱭᱮᱥ ᱢᱟᱭᱮᱥ ᱠᱚᱫᱚ ᱚᱱᱟ ᱠᱚᱫᱚ ᱵᱟᱡᱟᱨ ᱮᱞᱟᱠᱟ ᱨᱮᱱ ᱜᱤᱫᱽᱨᱟᱹ ᱜᱮ ᱵᱤᱥᱤ ᱠᱚ ᱦᱩᱭᱩᱜᱼᱟ ᱠᱟᱨᱚᱱ ᱫᱚ ᱦᱩᱭᱩᱜ ᱠᱟᱱᱟ ᱧᱮᱞᱵᱤᱱ ᱵᱤᱦᱟᱨ ᱵᱤᱦᱟᱨ ᱨᱮ ᱡᱷᱚᱛᱚᱠᱷᱚᱡ ᱡᱟᱹᱥᱛᱤ ᱢᱮᱱᱟᱜ ᱠᱚᱣᱟ ᱟᱭ ᱯᱤ ᱮᱥ ᱚᱯᱷᱤᱥᱟᱨ ᱟᱭ ᱯᱤ ᱮᱥ ᱚᱯᱷᱤᱥᱟᱨ ᱫᱤᱞᱞᱤ ᱵᱤᱦᱟᱨ ᱚᱱᱮ ᱚᱱᱟ ᱠᱟ ᱡᱟᱭᱜᱟ ᱠᱚᱨᱮ ᱫᱚ ᱚᱱᱟᱫᱚ ᱢᱟᱱᱮ ᱜᱤᱫᱽᱨᱟᱹ ᱠᱚᱡ ᱠᱚ ᱴᱨᱮᱱ ᱠᱚᱣᱟ ᱴᱨᱮᱱ ᱠᱚᱣᱟ ᱠᱚ ᱜᱤᱫᱽᱨᱟᱹ ᱠᱷᱚᱡ ᱜᱮ ᱢᱟᱱᱮ ᱱᱚᱝᱠᱟ ᱢᱟᱱᱮ ᱜᱤᱫᱽᱨᱟᱹ ᱪᱚᱞᱟᱠᱟᱞᱤᱱ ᱚᱱᱟ ᱫᱚ ᱯᱟᱲᱦᱟᱣ ᱯᱟᱲᱦᱟᱣ ᱛᱮᱜᱮ ᱚᱱᱟ ᱥᱮᱬᱟ ᱟᱪᱚᱭᱮ ᱠᱟᱱᱟᱭ ᱡᱮ ᱱᱤᱭᱟᱹ ᱱᱤᱭᱟᱹ ᱱᱚᱝᱠᱟ ᱯᱟᱲᱦᱟᱣ ᱦᱩᱭᱩᱼᱟ
ᱛᱚ ᱱᱚᱣᱟ ᱫᱚ ᱴᱷᱤᱠᱮᱢ ᱞᱟᱹᱭ ᱠᱮᱫᱟ ᱱᱚᱣᱟ ᱫᱚ ᱵᱟᱝ ᱠᱟᱱᱟ ᱥᱩᱫᱷᱩ ᱵᱟᱡᱟᱨ ᱨᱮᱱ ᱠᱚ ᱯᱟᱲᱦᱟᱣ ᱫᱟᱲᱮᱭᱟᱜᱼᱟ ᱱᱚᱣᱟ ᱠᱤᱪᱷᱩ ᱟ ᱟᱛᱩ ᱫᱤᱥᱚᱢ ᱨᱮᱱ ᱠᱚ ᱯᱟᱲᱦᱟᱜᱼᱟ ᱠᱤᱱᱛᱩ ᱡᱟᱹᱥᱛᱤ ᱦᱩᱭᱩᱜ ᱠᱟᱱᱟ ᱚᱱᱟ ᱠᱚᱨᱮ ᱜᱮ ᱵᱮᱥᱤ ᱚᱱᱟ ᱨᱮᱱᱟᱜ ᱛᱮᱭᱟᱨ ᱠᱚ ᱵᱷᱟᱜᱮ ᱪᱟᱞᱟᱜᱼᱟ ᱟᱵᱚᱣᱟᱜ ᱱᱚᱣᱨᱮ ᱦᱚᱸ ᱦᱩᱭᱩᱜᱼᱟ ᱦᱮᱸᱥᱮ ᱟᱵᱚᱣᱟᱜ ᱱᱚᱣᱟ ᱠᱚᱨᱮ ᱦᱚᱸ ᱦᱩᱭᱩᱜᱼᱟ ᱢᱮᱱᱠᱷᱟᱱ ᱩᱱᱟᱹᱜ ᱫᱚ ᱵᱟᱝ ᱧᱮᱞᱚᱜ ᱠᱟᱱᱟ
ᱦ ᱜᱟᱹᱭᱤᱰ ᱵᱟᱹᱱᱩᱜᱼᱟ ᱱᱚᱣᱟ ᱠᱚᱨᱮ ᱫᱚ ᱟᱫᱚ ᱱᱚᱣᱟ ᱠᱚᱨᱮ ᱫᱚ ᱟᱫᱚ ᱚᱠᱚᱭᱮ ᱜᱟᱹᱭᱤᱰ ᱢᱮᱭᱟ ᱟᱫᱚ ᱚᱱᱟ ᱠᱚᱫᱚ
ᱠᱟᱛᱷᱟ ᱠᱟᱱᱟ ᱱᱚᱣᱟ ᱟᱨ ᱱᱮᱛᱟᱨ ᱫᱚ ᱚᱱᱞᱟᱭᱤᱱ ᱢᱟᱫᱷᱚᱢᱮᱛᱚ ᱯᱟᱲᱦᱟᱣ ᱜᱟᱱᱚᱜ ᱠᱟᱱᱟ ᱦᱮᱸᱥᱮ᱾
ᱚᱱᱞᱟᱭᱤᱱ ᱦᱮᱸ ᱚᱱᱞᱟᱭᱤᱱ ᱠᱟᱛᱮᱜ ᱨᱮᱦᱚᱸ ᱟᱫᱠᱟᱹ ᱠᱟᱴᱤᱡ ᱚᱯ ᱞᱟᱹᱭᱤᱱ ᱨᱮᱫᱚ ᱟᱹᱰᱤ ᱵᱷᱟᱹᱜᱤᱜᱼᱟ
ᱦᱩᱸ ᱢᱟ ᱚᱯᱷᱞᱟᱹᱭᱤᱱ ᱛᱮ ᱦᱩᱭᱩᱜ ᱠᱟᱱᱟ ᱠᱳᱡᱮᱢ ᱦᱟᱛᱟᱣ ᱞᱮᱠᱷᱟᱱ ᱡᱟᱦᱟᱸ ᱠᱚ ᱵᱤᱦᱟᱨ ᱠᱚ ᱡᱟᱦᱟᱸ ᱠᱚ ᱯᱟᱲᱦᱟᱣ ᱦᱩᱭᱩᱜ ᱠᱟᱱᱟ ᱥᱮ ᱚᱱᱟ ᱠᱚᱨᱮᱱᱟᱜ ᱨᱮᱱᱟᱜ ᱜᱮ ᱡᱟᱦᱟᱸ ᱠᱚᱨᱮᱦᱚ ᱠᱤᱱᱛᱩ ᱵᱮᱝᱜᱚᱞ ᱨᱮᱦᱚᱸ ᱠᱤᱱᱛᱩ ᱯᱟᱥᱱᱟᱣ ᱢᱮᱱᱟᱜᱼᱟ ᱚᱱᱟ ᱠᱚ ᱦᱮᱸ ᱚᱱᱟ ᱠᱚᱨᱮᱦᱚᱸ ᱠᱤᱱᱛᱩ ᱯᱟᱲᱦᱟᱣ ᱫᱚ ᱪᱟᱜ ᱠᱟᱱᱟ ᱠᱟᱹᱴᱤᱡ ᱠᱷᱳᱪ ᱦᱟᱛᱟᱣ ᱢᱮ ᱡᱷᱳᱡ ᱦᱟᱛᱟᱣ ᱢᱮ ᱛᱟᱦᱞᱮᱢ ᱵᱩᱡᱷᱮᱻᱟ ᱠᱟᱨᱚᱱ ᱟᱞᱮ ᱚᱱᱟ ᱠᱷᱚᱵᱚᱨ ᱞᱮ ᱦᱟᱛᱟᱣ ᱠᱟᱜᱼᱟ ᱛᱚ ᱵᱟᱲᱟᱭ ᱫᱟᱞᱮᱧ ᱡᱮ ᱯᱟᱲᱦᱟᱣ ᱪᱟᱞᱟᱜ ᱠᱟᱱᱟ ᱢᱮᱱᱛᱮ ᱱᱚᱣᱟ ᱫᱤᱭᱮ ᱦᱚ ᱦᱩᱸ
ᱦᱩᱸ
ᱦᱳᱭ ᱟᱨᱠᱤ ᱛᱚ ᱱᱚᱣᱟ ᱫᱚ ᱵᱟᱝ ᱠᱟᱱᱟ ᱡᱮ ᱢᱤᱫᱴᱟᱝ ᱟᱛᱩ ᱥᱚᱢᱚᱭ ᱨᱮᱱ ᱠᱚᱲᱟ ᱜᱤᱫᱽᱨᱟᱹ ᱵᱟᱭ ᱯᱟᱲᱦᱟᱣ ᱫᱟᱲᱮᱭᱟ ᱯᱟᱲᱦᱟᱣᱜ ᱫᱟᱲᱮᱟᱭ ᱢᱮᱱ
ᱵᱟ ᱯᱟᱲᱦᱟᱣ ᱫᱚᱭ ᱯᱟᱲᱦᱟᱣ ᱫᱟᱲᱮᱭᱟᱜᱼᱟ ᱟᱫᱚ ᱜᱟᱹᱭᱤᱴ ᱧᱟᱢ ᱦᱩᱭᱩᱜ ᱛᱟᱢᱟ
ᱦᱳᱭ ᱦᱳᱭ
ᱜᱟᱹᱭᱤᱰ ᱧᱟᱢ ᱞᱟᱹᱜᱤᱫ ᱟᱢ ᱵᱟᱭᱨᱮ ᱥᱮᱫ ᱥᱮᱱ ᱦᱩᱭᱩᱜ ᱛᱟᱢᱟ ᱮᱴᱟᱜ ᱦᱚᱲ ᱥᱟᱛᱮ ᱮᱢ ᱜᱟᱛᱮᱜᱼᱟ ᱛᱚᱵᱮ ᱛᱚᱢ ᱵᱩᱪᱟ
ᱠᱟᱛᱷᱟ ᱢᱟ ᱜᱟᱱᱚᱼ ᱥᱩᱫᱷᱩ ᱚᱲᱟᱜ ᱨᱮ ᱛᱟᱦᱮᱸᱞᱮᱠᱷᱟᱱ ᱫᱚ ᱵᱟᱝ ᱜᱟᱱᱚᱜᱼᱟ ᱚᱲᱟᱜ ᱨᱮ ᱛᱟᱦᱮᱸᱞᱮᱠᱷᱟᱱ ᱟᱫᱚ ᱪᱮᱫ ᱟᱵᱚᱣᱟᱜ ᱟᱹᱛᱩ ᱫᱤᱥᱚᱢ ᱨᱮᱫᱚ ᱪᱮᱫ ᱮᱸ ᱪᱚᱞᱚᱭᱟ ᱚᱱᱛᱮ ᱤᱭᱟᱹ ᱵᱚᱱ ᱪᱟ ᱟ ᱜᱩᱰᱩ ᱥᱮᱸᱫᱨᱟ ᱦᱮᱸ ᱜᱳᱰᱳ ᱜᱚᱡ ᱪᱚ ᱦᱟᱱᱟ ᱦᱟᱸᱰᱮᱧ ᱧᱮᱞ ᱠᱟᱫᱮᱭᱟ ᱵᱩᱡᱫᱟᱢ ᱦᱟᱱᱟ ᱵᱟᱺᱫᱷᱤ ᱟᱲᱮ ᱞᱟᱛᱟᱨ ᱨᱮᱥᱮ ᱟᱹᱰᱤ ᱥᱟᱸᱜᱮ ᱜᱩᱰᱩ ᱢᱮᱱᱟᱜ ᱠᱚᱣᱟ ᱦᱮᱸ ᱪᱚᱞᱚ ᱟᱵᱚ ᱵᱚᱱ ᱪᱟᱞᱟᱜᱼᱟ ᱛᱟᱲᱟᱣ ᱦᱳᱭ ᱚᱱᱮ ᱚᱱᱠᱟ ᱦᱩᱭᱩᱜᱼᱟ ᱦᱮᱸᱥᱮ
ᱟᱫᱚ ᱠᱷᱟᱱ ᱮᱭᱟᱹ ᱵᱚᱞ ᱠᱷᱮᱞ ᱭᱟ ᱦᱩᱭᱩᱜ ᱠᱟᱱ ᱫᱚ ᱚᱱᱛᱮ ᱪᱟᱞᱟᱣ ᱠᱚᱜᱼᱟ ᱵᱚᱱ ᱱᱚᱜ ᱱᱚᱝᱠᱟ ᱦᱮᱸ ᱵᱟᱝ
ᱦᱳᱭ
ᱚᱱᱠᱟ ᱵᱮᱯᱟᱨ ᱟᱫᱚ ᱚᱱᱠᱟ ᱞᱮᱠᱷᱟᱱ ᱛᱚ ᱚᱞᱚᱜ ᱯᱟᱲᱦᱟᱜ ᱫᱚ ᱵᱟᱝ ᱠᱟᱱᱟ ᱥᱮ ᱚᱞᱚᱜ ᱯᱟᱲᱦᱟᱜ ᱫᱚ ᱢᱤᱫᱴᱟᱝ ᱚᱸᱰᱮᱱᱟᱜ ᱯᱚᱨᱤᱵᱮᱥ ᱚᱠᱟ ᱞᱮᱠᱟᱱᱟ ᱦᱮᱸᱥᱮ ᱚᱱᱠᱟ ᱢᱮᱥᱟ ᱠᱟᱛᱮ ᱚᱸᱰᱮ ᱚᱞᱚᱜ ᱯᱟᱲᱦᱟᱣ ᱛᱮᱭᱟᱨᱚᱜᱼᱟ᱾ ᱩᱱᱠᱩ ᱵᱮᱛᱤᱠ ᱠᱚᱨᱚᱢ ᱧᱮᱞᱚᱜᱼᱟ ᱡᱮ ᱚᱠᱚᱭ ᱫᱚ ᱟᱹᱰᱤ ᱨᱮᱸᱜᱮᱡ ᱱᱟᱪᱟᱨ ᱚᱲᱟᱜ ᱠᱷᱚᱱᱟᱜ ᱦᱚᱸᱠᱚ ᱯᱟᱲᱦᱟᱣ ᱠᱟᱛᱮ ᱵᱷᱟᱜᱤ ᱴᱷᱟᱶ ᱨᱮ ᱥᱮᱴᱮᱨᱟ ᱠᱟᱱᱟ ᱢᱮᱱᱠᱷᱟᱱ ᱢᱟᱱᱮ ᱩᱱᱟᱹᱜ ᱫᱚ ᱵᱟᱝ ᱥᱚᱦᱚᱡᱟ ᱡᱮ ᱦᱟᱸ ᱡᱮ ᱧᱮᱞ ᱵᱟᱲᱟ ᱦᱩᱭ ᱠᱟᱱᱟ ᱠᱷᱩᱵ ᱵᱮᱛᱤ ᱯᱷᱨᱚᱢ ᱚᱱᱠᱟ ᱜᱮᱠᱚ ᱥᱮᱴᱮᱨᱟ ᱟᱠᱟᱱᱟ ᱦᱮᱸ ᱥᱮ,
ᱦᱩᱸ ᱦᱩᱸ ᱦᱩᱸ ᱢᱟᱱᱮ ᱜᱚᱢᱠᱮ ᱢᱟᱱᱮ ᱦᱮᱸ ᱟᱸᱡᱚᱢᱚᱜ ᱠᱟᱱᱟ?
ᱦᱮᱸ ᱟᱨᱮ ᱵᱚᱠᱚᱧ ᱞᱟᱹᱭ ᱢᱮ
ᱦᱮᱸ ᱜᱚᱝᱠᱮ ᱟᱛᱳ ᱠᱚᱨᱮ ᱫᱚ ᱦᱩᱭᱩᱜ ᱠᱟᱱᱟ ᱦᱮᱸ ᱜᱟᱛᱮ ᱦᱚᱸ ᱜᱟᱛᱮ ᱦᱩᱭᱩᱜᱼᱟ ᱢᱟᱡᱷᱮ ᱢᱚᱫᱽᱫᱷᱮ ᱵᱟᱝ ᱫᱚ ᱵᱟᱝ᱾
ᱦᱩᱸ ᱦᱩᱸ
ᱜᱟᱛᱮ ᱫᱚ ᱜᱟᱛᱮ ᱜᱮ ᱦᱳᱭᱳᱜᱼᱟ ᱟᱫᱚ ᱢᱟᱱᱮ ᱡᱟᱦᱟᱸ ᱛᱤᱥ ᱟᱨᱚ ᱡᱩᱫᱤ ᱢᱟᱱᱮ ᱡᱟᱦᱟᱸ ᱛᱤᱥ ᱨᱚᱲ ᱵᱟᱲᱟ ᱠᱚ ᱟᱨᱠᱤ ᱡᱩᱫᱤ ᱮᱠᱟᱞ ᱜᱮ ᱵᱟᱹᱵᱤᱱ ᱨᱚᱲ ᱵᱟᱲᱟᱭᱟ ᱟᱫᱚ ᱩᱱᱠᱩ ᱪᱤᱠᱟᱹ ᱛᱮᱠᱚ ᱨᱚᱲᱟ ᱦᱮᱸ ᱡᱮ
ᱦᱩᱸ ᱦᱩᱸ ᱵᱟᱝ ᱜᱟᱛᱮ ᱫᱚ ᱫᱚᱨᱠᱟᱨᱟ ᱜᱟᱛᱮ ᱫᱚᱨᱠᱟᱨᱟ ᱮᱱᱛᱮ ᱟᱢ ᱡᱫᱤ ᱟᱢ ᱚᱱᱠᱟ ᱵᱷᱟᱹᱜᱤ ᱴᱷᱟᱣ ᱮᱢ ᱥᱮᱴᱮᱨᱟ ᱛᱚ ᱟᱠᱚ ᱛᱮᱜᱮ ᱠᱚ ᱨᱚᱲᱟᱢᱟ
ᱦᱳᱭ ᱟᱫᱚ ᱟᱸᱡᱚᱢ ᱵᱤᱱ ᱥᱮ ᱟᱫᱚ ᱦᱮ ᱢᱟᱱᱮ ᱡᱟᱦᱟᱸ ᱛᱤᱱᱟᱹᱜ ᱜᱮ ᱠᱟᱹᱢᱤ ᱠᱟᱹᱢᱤ ᱫᱚ ᱢᱟᱱᱮ ᱢᱟᱱᱮ ᱩᱱᱠᱩ ᱛᱩᱞᱩᱡ ᱜᱟᱛᱮ ᱦᱚᱸ ᱜᱟᱛᱮ ᱦᱳᱭᱩᱜᱼᱟ ᱱᱤᱡᱮᱨᱟᱜ ᱠᱟᱹᱢᱤ ᱦᱚᱸ ᱠᱚᱨᱟᱣ ᱦᱳᱭᱩᱜᱼᱟ᱾
ᱦᱩᱸ ᱦᱩᱸ ᱚᱵᱚᱥᱳᱭ ᱱᱚᱣᱟ ᱦᱚᱸ ᱠᱟᱛᱷᱟ ᱠᱟᱱ ᱜᱮᱭᱟ᱾ ᱟᱫᱚ ᱫᱚᱨᱠᱟᱨᱚᱜᱼᱟ ᱡᱷᱚᱛᱚ ᱜᱮ ᱟᱛᱳ ᱨᱮᱱ ᱜᱟᱛᱮ ᱟᱛᱳ ᱨᱮᱱ ᱦᱚᱲ ᱥᱟᱣ ᱵᱟᱢ ᱨᱚᱲᱢᱟ ᱚᱠᱚᱭ ᱥᱚᱣᱮᱢ ᱨᱚᱲᱟ ᱦᱮᱸ ᱵᱟᱝ
ᱦᱮᱸ ᱦᱩᱸ ᱦᱩᱸ
ᱦᱮᱸ ᱥᱮ ᱵᱟᱝ ᱟ ᱟᱫᱚ ᱠᱟᱛᱷᱟ ᱫᱚ ᱢᱤᱫᱴᱟᱝ ᱯᱷᱟᱨᱟᱠ ᱫᱚ ᱦᱩᱭᱩᱜ ᱠᱟᱱᱟ ᱚᱱᱠᱟᱱ ᱦᱚᱲ ᱥᱟᱶᱜᱮ ᱵᱮᱥᱤ ᱜᱟᱛᱮ ᱨᱮᱱᱟᱜ ᱪᱮᱥᱴᱟᱭ ᱢᱮ ᱡᱟᱛᱮ ᱚᱞᱚᱜ ᱯᱟᱲᱦᱟᱣ ᱠᱚᱲᱟ ᱠᱟᱱᱟᱢ ᱢᱟᱱᱮ ᱟᱢ ᱫᱚ ᱡᱟᱹᱥᱛᱤ ᱚᱞᱚᱜ ᱯᱟᱲᱦᱟᱣᱟᱱ ᱠᱚᱲᱟ ᱥᱚᱝᱜᱮ ᱡᱟᱹᱥᱛᱤ ᱜᱟᱛᱮ ᱨᱮᱱᱟᱜ ᱨᱤᱠᱟᱹᱭ ᱢᱮ ᱦᱮᱸᱥᱮ᱾ ᱠᱟᱛᱷᱟ ᱦᱩᱭᱩᱜ ᱠᱟᱱᱟ ᱱᱚᱣᱟ ᱟᱫᱚ ᱩᱱᱠᱩ ᱴᱷᱮᱱ ᱫᱚ ᱟᱹᱰᱤ ᱠᱤᱪᱷᱩᱢ ᱥᱮᱬᱟ ᱡᱚᱱᱚᱜᱼᱟ ᱾ ᱟᱹᱛᱩ ᱨᱮᱱ ᱠᱚᱲᱟ ᱫᱚ ᱤᱧᱫᱚ ᱵᱟᱹᱧ ᱞᱟᱹᱭᱫᱟ ᱵᱟᱹᱲᱤᱡ ᱟᱠᱚ ᱵᱟᱠᱚ ᱵᱟᱹᱲᱤᱡᱼᱟ᱾
ᱵᱟ ᱚᱱᱟ ᱫᱚ ᱤᱧᱦᱚ ᱵᱟᱹᱧ ᱞᱟᱹᱭ ᱫᱫᱟᱧ ᱵᱟᱹᱲᱤᱡ ᱟᱠᱚ ᱟᱫᱚ ᱟᱫᱚ ᱩᱱᱠᱩ ᱫᱚ ᱠᱟᱹᱴᱤᱡ ᱡᱟᱹᱥᱛᱤ ᱜᱮᱠᱚ ᱫᱟᱬᱟᱱᱟ ᱥᱮ ᱟᱫᱚ ᱦᱮᱸ᱾